ᱡᱚᱦᱟᱨ ᱜᱮ ᱦᱮᱸ ᱟ ᱪᱮᱫᱞᱮᱠᱟ ᱢᱮᱱᱟᱜ ᱯᱮᱭᱟ?
ᱱᱟᱯᱟᱭ ᱵᱟᱲᱟ ᱜᱮ ᱱᱤᱛ ᱫᱷᱟᱹᱵᱤᱡ ᱢᱟ
ᱟᱪᱷᱟ ᱦᱮᱸ ᱤᱧᱦᱚ ᱱᱟᱯᱟᱭ ᱵᱟᱲᱟ ᱜᱮ ᱱᱤᱛ ᱦᱟᱹᱵᱤᱡ ᱛᱮ ᱠᱟᱹᱢᱤ ᱵᱟᱲᱟᱭ ᱠᱩ ᱛᱚ ᱦᱟᱸᱜ ᱚᱲᱟᱜ ᱠᱚᱨᱮ ᱜᱮ
ᱟᱨ ᱛᱟᱞᱮ ᱱᱤᱛᱚᱜ ᱫᱚ ᱚᱲᱟᱜ ᱨᱮᱜᱮ?
ᱦᱮᱸ ᱚᱲᱟᱜ ᱨᱮᱜᱮ ᱚᱲᱟᱜ ᱨᱮᱜᱮ ᱦᱮᱸ ᱩ
ᱟᱪᱪᱷᱟ ᱫᱟᱜ ᱠᱚᱫᱚ ᱪᱮᱫ ᱞᱮᱠᱟ ᱟᱯᱮ ᱱᱟᱠᱷᱟ ᱫᱚ ᱫᱟᱜ ᱵᱟᱲᱟᱭ ᱫᱟᱭ ᱥᱮ ᱵᱟᱝᱟ?
ᱫᱟᱜ ᱵᱟᱲᱟᱭ ᱢᱟ ᱦᱟᱜ ᱠᱤᱪᱷᱩ ᱫᱤᱱ ᱯᱚᱨ ᱢᱟ ᱵᱟᱭ ᱫᱟᱜᱮᱜ ᱠᱟᱱ ᱯᱮ ᱯᱩᱱ ᱫᱤᱱ ᱯᱚᱨ ᱱᱟᱜ ᱟᱨ ᱥᱤᱛᱩᱝ ᱜᱮ ᱫᱚᱢᱮ ᱥᱤᱛᱩᱝ ᱥᱤᱛᱩᱝ ᱟᱞᱮ ᱠᱟᱱᱟᱭ ᱮᱠᱫᱚᱢ ᱚᱲᱟᱜ ᱠᱚᱨᱮ ᱞᱚᱞᱚ ᱜᱮ ᱵᱩᱡᱷᱟᱹᱜ ᱠᱟᱱᱟ ᱛᱟᱦᱮᱸ ᱦᱚᱸ ᱵᱟᱝ ᱜᱟᱱᱚᱜ ᱠᱟᱱᱟ ᱚᱲᱟᱜ ᱠᱚᱨᱮ ᱦᱚᱸ ᱯᱷᱮᱱ ᱨᱮᱭᱟᱜ ᱦᱚᱭ ᱠᱚᱦᱚᱸ ᱞᱚᱞᱚ ᱜᱮ ᱵᱩᱡᱷᱟᱹᱜ ᱠᱟᱱᱟ। ᱟᱢᱫᱚ
ᱟᱞᱮ ᱱᱚᱛᱮ ᱦᱚᱸ ᱱᱟᱦᱟᱜ ᱫᱟᱜ ᱨᱮᱱᱟᱜ ᱚᱵᱚᱥᱛᱷᱟ ᱢᱟ ᱟᱹᱰᱤ ᱛᱮᱫᱜ ᱜᱮ ᱢᱩᱥᱠᱤᱞ ᱮᱠᱫᱚᱢ ᱫᱟᱜ ᱵᱟᱹᱱᱩᱜ ᱠᱷᱟᱹᱛᱤᱨ ᱛᱮ ᱱᱤᱛ ᱫᱷᱟᱹᱵᱤᱡ ᱱᱟᱦᱟᱜ ᱮᱨ ᱟᱯᱷᱚᱨ ᱠᱚᱦᱚᱸ ᱵᱟᱞᱮ ᱜᱟᱱ ᱠᱟᱜᱼᱟ। ᱵᱟᱝᱜᱮ ᱦᱩᱭ ᱠᱟᱱᱟ ᱛᱟᱸᱜᱤ ᱨᱮ ᱢᱮᱱᱟᱜ ᱞᱮᱭᱟ ᱫᱟᱜᱟᱭ ᱫᱟᱜᱟᱭ ᱟᱨ ᱫᱟᱜ ᱜᱮ ᱵᱟᱭ ᱫᱟᱜ ᱫᱟ ᱦᱚᱞᱟ ᱢᱟᱱᱫᱷᱮ ᱨᱮ ᱫᱟᱜ ᱵᱟᱲᱟ ᱠᱮᱫᱟ ᱢᱟ ᱛᱷᱚᱲᱟ ᱛᱷᱚᱲᱟᱭ ᱫᱟᱜ ᱠᱮᱫ ᱡᱟᱦᱟᱸ ᱢᱟ ᱪᱮᱫ ᱮᱢ ᱢᱮᱱᱟ ᱮᱛᱮᱫ ᱵᱟᱝᱜᱮ ᱮᱛᱮᱫ ᱠᱷᱮᱛ ᱨᱮᱦᱚᱸ ᱫᱟᱜ ᱵᱟᱝ ᱪᱟᱯᱤ ᱞᱮᱱᱟ ᱥᱮ ᱰᱟᱦᱟᱨ ᱠᱚᱦᱚᱸ ᱚᱱᱠᱟ ᱵᱟᱝ ᱞᱚᱦᱚᱫ ᱞᱮᱱᱟ ᱚᱱᱮ ᱚᱱᱠᱟᱱ ᱫᱟᱜ ᱟᱨ ᱥᱤᱛᱩᱝ ᱜᱚᱨᱚᱢ ᱛᱮ ᱱᱟᱦᱟᱜ ᱦᱚᱲ ᱠᱚ ᱨᱩᱣᱟᱹ ᱦᱟᱹᱥᱩ ᱞᱮ ᱟᱡᱟᱨᱚᱜ ᱠᱟᱱᱟ ᱡᱟᱹᱥᱛᱤ ᱵᱷᱟᱜ ᱜᱮ
ᱟᱪ ᱪᱷᱟᱼᱪᱷᱟ ᱚᱱᱟ ᱫᱟᱜ ᱫᱚ ᱚᱠᱟ ᱠᱟᱹᱢᱤ ᱨᱮᱦᱚᱸ ᱵᱟᱭ ᱮᱢ ᱞᱮᱫᱟ ᱦᱮᱸ ᱥᱮ ᱦᱳᱭ ᱚᱱᱮ ᱚᱱᱮ ᱠᱚ ᱞᱟᱹᱭ ᱞᱮ ᱡᱮ ᱚᱱᱮ ᱢᱮᱨᱚᱢ ᱞᱟᱜᱟ ᱫᱟᱜ
ᱦᱳᱭ ᱦᱳᱭ ᱦᱳᱭ ᱟᱞᱮ ᱱᱚᱛᱮ ᱚᱱᱠᱟ ᱠᱚ ᱨᱚᱲ ᱵᱟᱲᱟᱭ ᱜᱮᱭᱟ ᱱᱟᱦᱟᱜ ᱚᱱᱟ ᱫᱚ ᱢᱮᱨᱚᱢ ᱞᱟᱜᱟ ᱫᱟᱜ ᱢᱮᱨᱚᱢ ᱠᱚᱢ ᱥᱟᱢᱴᱟᱣ ᱵᱟᱲᱟ ᱠᱮᱫᱮᱭᱟ ᱟᱨ ᱦᱚᱸ ᱫᱟᱜ ᱫᱚᱭ ᱛᱷᱤᱨ ᱠᱮᱫᱟ
ᱦᱳᱭ ᱦᱳᱭ ᱚᱱᱠᱟᱜᱤ ᱮᱫᱚᱢ ᱢᱟᱱᱮ ᱢᱮᱨᱚᱢ ᱤᱫᱤ ᱠᱮᱫᱮᱭᱟ ᱥᱮ ᱰᱟᱝᱨᱟᱢ ᱤᱫᱤ ᱠᱮᱫᱮᱭᱟ ᱟ ᱟᱨ ᱫᱟᱫᱟ ᱞᱟᱜᱮ ᱟᱨᱦᱚᱸ ᱤᱭᱟᱹ ᱠᱮᱫᱮᱭᱟ ᱟᱹᱜᱩ ᱠᱮᱫᱮᱭᱟᱢ ᱟᱨᱦᱭ ᱛᱷᱤᱨ ᱠᱮᱫᱟ ᱚᱱᱠᱟ
ᱟᱹᱰᱤ ᱛᱮᱫ ᱢᱩᱥᱠᱤᱞ ᱨᱮᱱᱟᱜ ᱠᱟᱛᱷᱟ ᱦᱚᱸᱜᱼᱚ ᱱᱚᱝᱠᱟ
ᱦᱮᱸ ᱚᱱᱟ ᱫᱚ ᱡᱟᱞᱟ ᱜᱮᱢ ᱵᱩᱡᱷᱟᱹᱣ ᱜᱮᱭᱟ
ᱦᱩᱸ ᱦᱩᱸ ᱦᱩᱸ
ᱦᱮᱸ
ᱟᱨ ᱛᱷᱟᱞᱮ ᱟᱯᱮ ᱚᱱᱛᱮ ᱫᱚ ᱮᱨ ᱟᱯᱷᱚᱨ ᱫᱚ ᱪᱮᱫ ᱞᱮᱠᱟ ᱯᱟᱨᱚᱢ ᱵᱟᱲᱟ ᱠᱮᱫᱟ ᱯᱮ?
ᱚᱱᱟ ᱮᱨ ᱟᱯᱚᱨ ᱠᱚᱫᱚ ᱦᱩᱭ ᱠᱟᱱᱟ ᱟᱹᱰᱤ ᱫᱤᱱ ᱨᱮᱜᱮ ᱟᱨ ᱫᱟᱜ ᱨᱮᱭᱟᱜ ᱱᱚᱛᱮᱫᱚ ᱵᱟᱭ ᱫᱟᱜ ᱨᱮᱦᱚᱸ ᱚᱱᱟ ᱥᱚᱢᱚᱥᱟ ᱵᱟᱹᱱᱩᱜᱼᱟ ᱤᱭᱟᱹ ᱥᱮᱞᱳ ᱠᱚ ᱢᱮᱱᱟᱜ ᱛᱟᱭᱟ ᱥᱮ ᱟᱞᱮ ᱥᱮᱱ ᱫᱚ ᱟᱫᱚ ᱚᱱᱟ ᱫᱟᱜ ᱨᱮᱭᱟᱜ ᱚᱵᱷᱟᱵ ᱵᱟᱹᱱᱩᱜ ᱫᱟᱜ ᱵᱟᱭ ᱫᱟᱜ ᱞᱮᱫᱟ ᱥᱚᱞᱳ ᱨᱮᱭᱟᱜ ᱫᱟᱜ ᱮᱢ ᱪᱟᱹᱞᱩ ᱠᱮᱫᱟ ᱟᱨ ᱚᱱᱟ ᱛᱮᱜᱮᱢ ᱟᱯ ᱦᱚᱭ ᱮᱨ ᱟᱯᱷᱚᱨ ᱦᱩᱭ
ᱵᱮᱥ
ᱦᱟᱨᱟ ᱜᱚᱫ ᱦᱮᱸ ᱦᱟᱨᱟ ᱜᱚᱫ ᱟᱠᱟᱱᱟ ᱦᱟᱸᱜ ᱟᱨ ᱢᱤᱫ ᱪᱟᱸᱫᱳ ᱯᱚᱨ ᱜᱮ ᱦᱟᱸᱜ ᱦᱩᱲᱩ ᱨᱚᱦᱚᱭ ᱠᱚᱫᱚ ᱜᱟᱱᱚᱜᱼᱟ ᱦᱟᱸᱜ
ᱦᱚᱸ ᱟᱪᱪᱷᱟ ᱱᱤᱛᱚᱜ ᱛᱟᱦᱚᱞᱮ ᱪᱟᱥ-ᱵᱟᱥ ᱞᱮᱠᱟᱛᱮᱫᱚ ᱠᱷᱮᱛ ᱠᱚᱨᱮ ᱫᱚ ᱱᱟᱦᱟᱜ ᱯᱷᱟᱸᱠᱟ ᱜᱮᱭᱟ ᱠᱷᱮᱛ ᱫᱚ ᱥᱮ ᱡᱟᱦᱟᱸᱱᱟᱜ ᱯᱮ ᱪᱟᱥ
ᱱᱤᱛᱳᱜ ᱫᱚ ᱦᱟᱸ ᱯᱟᱴ ᱠᱚᱜᱮ ᱢᱮᱱᱟᱜᱼᱟ ᱟᱨ ᱛᱤᱞᱢᱤᱧ ᱠᱚ ᱢᱮᱱᱟᱜᱼᱟ ᱤᱱᱟᱹ ᱠᱚᱜᱮ ᱦᱟᱸᱜ ᱱᱤᱛᱚᱜ ᱫᱚ
ᱟᱪᱪᱷᱟ ᱚᱱᱟ ᱛᱤᱞᱢᱤᱧ ᱛᱮᱫᱚ ᱦᱟᱸᱜ ᱪᱮᱫ ᱦᱩᱭᱩᱜᱼᱟ ᱛᱤᱞᱢᱤᱧ ᱵᱟᱨᱮᱛᱮ
ᱚ ᱛᱤᱞᱢᱤᱧ ᱫᱚ ᱦᱟᱸᱜ ᱟᱯᱮ ᱥᱮᱫ ᱠᱚ ᱪᱟᱥ ᱥᱟᱥᱩ ᱥᱮᱱᱟᱜ ᱪᱟᱥ ᱜᱮ ᱨᱮᱦᱚᱸ ᱠᱚ ᱤᱧ ᱫᱚ
ᱦᱮᱸ ᱦᱮᱸ ᱟᱞᱮ ᱥᱮᱫ ᱛᱤᱞᱢᱤᱧ ᱛᱮᱫᱚ ᱪᱮᱫ ᱠᱚ ᱵᱮᱱᱟᱣᱟ ᱛᱤᱞᱢᱤᱧ
ᱛᱤᱞᱢᱤᱧ ᱛᱮᱫᱚ ᱦᱟᱸᱜ ᱤᱭᱟᱹ ᱡᱟᱦᱟᱸ ᱛᱮᱞᱮ ᱵᱷᱟᱡᱟ ᱵᱟᱢ ᱟᱸᱡᱚᱢ ᱠᱟᱫᱟ ᱚᱱᱟ ᱥᱩᱱᱩᱢ ᱨᱮᱭᱟᱜ ᱡᱤᱱᱤ ᱤᱭᱟᱹ ᱦᱳᱭ ᱥᱩᱱᱩᱢ ᱨᱮᱭᱟᱜ ᱛᱤᱞ ᱛᱤᱞ ᱵᱷᱟᱡᱟ ᱥᱮ ᱚᱱᱠᱟ ᱠᱚ ᱵᱟᱠᱚ ᱟᱹᱜᱩᱭ ᱜᱮᱭᱟ ᱟᱛᱳ ᱟᱛᱳ ᱟᱠᱷᱨᱤᱧ ᱠᱚ ᱥᱮ ᱵᱟᱡᱟᱨ ᱠᱚᱨᱮ ᱦᱚᱸ ᱨᱮᱹᱞ ᱜᱟᱹᱰᱤ ᱪᱚᱴ ᱦᱚᱸ ᱚᱱᱠᱟ ᱟᱸᱚᱢᱚᱜ ᱜᱮᱭᱟ ᱟᱠᱷᱨᱤᱧ ᱜᱮᱭᱟ ᱠᱚ ᱟᱫᱚ ᱚᱱᱟ ᱫᱚ ᱦᱟᱸᱜ ᱚᱱᱟ ᱛᱚ ᱦᱮ ᱚᱱᱟ ᱛᱚ ᱥᱩᱱᱩᱢ ᱦᱩᱭᱩᱜᱼᱟ ᱟᱨ ᱱᱚᱛᱮᱱᱟᱜ ᱡᱚᱢᱟᱜ ᱦᱚᱸ ᱛᱮᱭᱟᱨᱚ ᱚᱱᱟᱛᱮ
ᱟᱪᱪᱷᱟ ᱟᱪᱪᱷᱟ ᱟᱫᱚ ᱟᱞᱮ ᱱᱚᱛᱮ ᱢᱟ ᱱᱟᱦᱟᱜ ᱮ ᱱᱚᱜ ᱱᱚᱣᱟ ᱛᱩᱲᱤ ᱛᱩᱲᱤᱞᱮ ᱪᱟᱥᱟ ᱛᱩᱲᱤ ᱛᱮᱦᱚᱸ ᱥᱩᱱᱩᱢ ᱵᱟᱲᱟᱭᱟ ᱚᱱᱟ ᱛᱩᱲᱤ ᱥᱩᱱᱩᱢ ᱜᱮᱞᱮ ᱡᱚᱢ ᱵᱟᱲᱟᱭᱟ
ᱟᱞᱮ ᱦᱚᱸ ᱚᱱᱟ ᱛᱩᱲᱩ ᱥᱩᱱᱩᱢ ᱜᱮ ᱟᱫᱚ ᱚᱱᱟ ᱛᱤᱞᱢᱤᱧ ᱫᱚ ᱦᱟᱸᱜ ᱚᱱᱟ ᱠᱚᱫᱚ ᱦᱟᱸᱜ ᱟᱹᱰᱤ ᱨᱚᱠᱚᱢᱟᱜ ᱤᱥᱤ ᱤᱭᱟᱹ ᱡᱚᱢᱟᱜ ᱠᱚ ᱵᱮᱱᱟᱣᱟ ᱦᱟᱜ ᱚᱱᱟ ᱛᱮᱫᱚ ᱟᱫᱚ ᱚᱱᱟ ᱠᱷᱟᱹᱛᱤᱨ ᱦᱟᱸᱜ ᱫᱟᱢ ᱠᱚᱦᱚᱸ ᱢᱮᱱᱟᱜᱼᱟ ᱟᱠᱷᱨᱤᱧ ᱨᱮ
ᱦᱚᱸ ᱵᱷᱟᱹᱜᱤ ᱜᱮ ᱫᱟᱢ ᱦᱚᱸ ᱢᱮᱱᱟᱜᱼᱟ ᱛᱟᱦᱚᱞᱮ ᱵᱟᱝ ᱟ ᱜᱮ ᱟᱨ ᱡᱚᱱᱰᱨᱟ ᱠᱚᱫᱚ ᱯᱮ
ᱦᱮᱸ ᱡᱚᱱᱰᱨᱟ ᱠᱚᱫᱚ ᱠᱚᱫᱚ ᱦᱟᱸᱜ ᱨᱟᱠᱟᱵ ᱦᱩᱭ ᱠᱟᱱᱟ ᱟᱹᱰᱤ ᱫᱤᱱ ᱨᱮᱜᱮ ᱚᱱᱟ ᱫᱚ ᱳᱭ ᱵᱟᱨ ᱥᱮᱨᱢ ᱵᱟᱨ ᱪᱟᱸᱫᱳ ᱜᱟᱱ ᱦᱳᱭ ᱠᱟᱱᱟ ᱦᱟᱸᱜ
ᱚ ᱞᱟᱦᱟ ᱢᱟᱪᱷᱤ ᱟᱞᱮ ᱢᱟ ᱚᱱᱟ ᱞᱟᱦᱟ ᱢᱟᱪᱷᱤ ᱨᱮᱱᱟᱜ ᱡᱚᱸᱰᱨᱟ ᱨᱟᱵ ᱠᱟᱛᱮ ᱱᱟᱜ ᱟᱨᱦᱚᱸ ᱢᱤᱫ ᱫᱚᱢ ᱡᱚᱸᱰᱨᱟ ᱠᱚ ᱞᱟᱜᱟᱣ ᱠᱟᱫᱟ ᱡᱟᱦᱟᱸ ᱫᱚ ᱱᱚᱣᱟ ᱟᱨ ᱢᱚᱴᱟᱢᱩᱴᱤ ᱤᱱᱟᱹ ᱢᱤᱫ ᱮᱸ ᱪᱟᱸᱫᱳ ᱠᱷᱟᱱ ᱜᱮ ᱱᱟᱦᱟᱜ ᱠᱚ ᱟᱨ ᱢᱤᱫ ᱪᱟᱸᱫᱳ ᱯᱚᱨ ᱜᱮ ᱱᱟᱦᱟᱜ ᱠᱚ ᱨᱟᱠᱟᱵ ᱨᱮᱱᱟᱜ ᱠᱚ ᱜᱚᱴᱟᱭᱟ
ᱟᱪᱪᱷᱟ ᱢᱟᱱᱮ ᱪᱮᱫ ᱞᱮᱠᱟ ᱵᱟᱨ ᱫᱷᱟᱣ ᱥᱮ ᱪᱮᱫ ᱞᱮᱠᱟ ᱯᱮ ᱪᱟᱥ ᱮᱫᱟ ᱡᱚᱱ
ᱡᱮᱢᱚᱱ ᱟᱹᱞᱩ ᱞᱮ ᱪᱟᱥᱟ ᱛᱚ ᱟᱞᱮ ᱫᱚ ᱱᱚᱛᱮ ᱦᱮᱸ ᱟᱫᱚ ᱡᱚᱠᱷᱚᱱ ᱟᱞᱮ ᱟᱞᱩ ᱱᱟᱦᱟᱜᱞᱮ ᱪᱟᱥᱟ ᱟᱹᱞᱩ ᱪᱟᱥ ᱥᱚᱢᱚᱭ ᱠᱤᱪᱷᱩ ᱦᱚᱲ ᱫᱚ ᱪᱮᱫ ᱠᱚ ᱪᱮᱠᱟᱭᱟ ᱡᱚᱸᱰᱨᱟ ᱠᱚ ᱟᱵᱟᱫᱟ ᱡᱚᱸᱰᱨᱟ ᱠᱚ ᱪᱟᱥᱟ ᱟᱫᱚ ᱟᱞᱮ ᱦᱚᱸ ᱟᱞᱩ ᱞᱮ ᱨᱟᱠᱟᱵᱟ ᱩᱱᱠᱩ ᱦᱚᱸ ᱡᱚᱸᱰᱨᱟ ᱠᱚ ᱨᱟᱠᱟᱵ ᱠᱮᱫᱟ ᱟᱞᱩ ᱥᱚᱝᱜᱮ ᱛᱮᱜᱮ ᱩᱱᱠᱩ ᱦᱚᱸ ᱟᱠᱚᱣᱟᱜ ᱠᱷᱮᱛᱨᱮ ᱟᱹᱞᱩ ᱥᱤᱡᱤᱱ ᱨᱮᱜᱮ ᱡᱚᱸᱰᱨᱟ ᱠᱚ ᱨᱟᱠᱟᱵ ᱠᱮᱫᱟ ᱟᱨ ᱟᱞᱮ ᱦᱚᱸ ᱟᱹᱞᱩ ᱞᱮ ᱨᱟᱠᱟᱵ ᱠᱮᱫᱟ ᱮᱵᱟᱨ ᱟᱞᱮ ᱫᱚ ᱪᱮᱫ ᱞᱮ ᱪᱤᱠᱟᱹᱭᱟ ᱟᱹᱞᱩ ᱯᱟᱹᱴᱤ ᱫᱚ ᱟᱨᱦᱚᱸ ᱢᱤᱫᱴᱮᱱ ᱩᱱᱠᱩ ᱩᱱᱠᱩ ᱨᱟᱠᱟᱵ ᱠᱮᱫ ᱚᱱᱟ ᱯᱚᱨ ᱟᱨᱦᱚᱸ ᱟᱹᱞᱩ ᱨᱟᱠᱟᱵ ᱠᱟᱛᱮ ᱟᱞᱮ ᱟᱵᱟᱨ ᱡᱚᱸᱰᱨᱟ ᱞᱮ ᱤᱭᱟᱹᱭᱟ ᱟᱵᱟᱫᱟ ᱟᱫᱚ ᱡᱚᱸᱰᱨᱟ ᱫᱚ ᱱᱟᱦᱟᱜ ᱱᱤᱛ ᱛᱚ ᱱᱚᱜᱼᱚᱭ ᱟᱨ ᱢᱤᱫ ᱢᱟᱹᱦᱱᱟᱹ ᱠᱷᱟᱱ ᱜᱮ ᱱᱟᱦᱟᱜ ᱚᱱᱟ ᱡᱚᱸᱰᱨᱟ ᱫᱚᱞᱮ ᱨᱟᱠᱟᱵᱟ ᱵᱤᱞᱤ ᱦᱤᱡᱩᱜ ᱠᱟᱱᱟ ᱟᱫᱚ ᱚᱱᱟ ᱡᱚᱸᱰᱨᱟ ᱨᱟᱠᱟᱵ ᱠᱟᱛᱮ ᱟᱫᱚ ᱦᱟᱸᱜ ᱱᱚᱭ-ᱚᱭ ᱱᱚ ᱦᱩᱲᱩ ᱜᱟᱪᱷᱤ ᱞᱮ ᱟᱯᱷᱚᱨ ᱠᱟᱜᱼᱟ ᱚᱱᱟ ᱜᱟᱹᱪᱷᱤ ᱦᱩᱲᱩ ᱫᱚ ᱚᱸᱰᱮ ᱦᱟᱸᱜ ᱞᱮ ᱨᱚᱦᱚᱭ ᱠᱮᱫ ᱜᱮ ᱚᱱᱟ ᱡᱚᱸᱰᱨᱟ ᱜᱚᱰᱟ ᱨᱮ ᱚᱱᱮ ᱚᱱᱠᱟ
ᱟᱪᱪᱷᱟ ᱟᱪᱪᱷᱟ ᱟᱪᱪᱷᱟ ᱵᱷᱟᱭᱮ
ᱟᱨ ᱦᱩᱲᱩ ᱦᱚᱸ ᱱᱟᱦᱟᱜ ᱟᱞᱮᱫ ᱫᱚ ᱚᱱᱮ ᱠᱚ ᱢᱮᱱᱟ ᱥᱟᱞ ᱨᱮᱱᱟᱜ ᱵᱟᱨ ᱫᱷᱚᱢ ᱞᱮ ᱟᱵᱟᱛᱟ ᱱᱚᱜᱼᱚᱭ ᱱᱤᱛᱚᱜ ᱵᱟᱹᱨᱥᱟᱹ ᱦᱩᱲᱩ ᱟᱨ ᱦᱟᱱᱛᱮ ᱱᱟ ᱜᱚᱨᱚᱢ ᱫᱤᱱ ᱥᱤᱛᱩᱝ ᱫᱤᱱ ᱩᱱ ᱥᱩᱚᱢᱚᱭ ᱦᱚᱸ ᱚᱱᱟ ᱡᱟᱦᱟᱸ ᱫᱚ ᱢᱚᱴᱚᱨ ᱫᱟᱜ ᱛᱮ ᱞᱟᱛᱟᱨ ᱠᱷᱚᱱ ᱨᱟᱠᱟᱵ ᱠᱟᱛᱮ ᱚᱱᱟ ᱢᱟᱨᱥᱟᱞ ᱛᱮ ᱨᱟᱠᱟᱵ ᱠᱟᱛᱮ ᱞᱮ ᱪᱟᱥ ᱵᱟᱲᱟᱭᱟ ᱚᱱᱟ
ᱦᱮᱸ ᱚᱱᱠᱟᱜᱮ ᱟᱞᱮ ᱥᱮᱱ ᱦᱚᱸ ᱚᱱᱠᱟᱜᱮ ᱟᱨ ᱢᱟᱱᱮ ᱠᱷᱮᱛ ᱠᱚᱫᱚ ᱯᱷᱟᱠᱟ ᱫᱚ ᱵᱟᱝ ᱛᱟᱦᱮᱱ ᱠᱟᱱᱟ ᱥᱚᱵᱽ ᱥᱚᱢᱚᱭ ᱪᱟᱥ ᱟᱨ ᱪᱟᱥ ᱦᱮᱸ
ᱛᱟᱦᱞᱮ ᱪᱟᱥ ᱞᱟᱹᱜᱤᱫ ᱛᱮᱫᱚ ᱛᱟᱦᱮ ᱴᱷᱤᱠ ᱜᱮᱭᱟ ᱢᱟᱱᱮ ᱠᱷᱮᱛ ᱯᱷᱟᱸᱠᱟ ᱫᱚ ᱵᱟᱝ ᱛᱟᱦᱮᱱ ᱠᱟᱱᱟ ᱟᱹᱰᱤ ᱟᱭᱢᱟ ᱟᱭᱢᱟ ᱡᱟᱭᱜᱟ ᱨᱮᱢᱟᱧ ᱟᱸᱡᱚᱢ ᱠᱮᱫᱟ ᱵᱟᱝ ᱢᱟ ᱱᱚᱣᱟ ᱱᱚᱜᱼᱚᱭ ᱵᱟᱹᱨᱥᱟᱹ ᱦᱩᱲᱩ ᱜᱮᱠᱚ ᱪᱟᱥᱟ ᱟᱨ ᱵᱟᱠᱚ ᱪᱟᱥᱟ
ᱦᱮᱸ ᱴᱷᱤᱠ ᱴᱷᱤᱠ ᱴᱷᱤᱠ ᱚᱱᱠᱟ ᱤᱧᱦᱚ ᱟᱸᱡᱚᱢ ᱵᱟᱲᱟ ᱦᱩᱭ ᱟᱠᱟᱱᱟ᱾ ᱠᱟᱱᱟ ᱡᱮ ᱢᱟᱱᱮ ᱩᱱᱠᱩ ᱫᱚ ᱱᱚᱜ ᱚᱚᱭ ᱤᱭᱟᱹ ᱥᱩᱢᱚᱭ ᱜᱮ ᱪᱟᱥ ᱟᱨ ᱵᱟᱝᱠᱷᱟᱱ ᱫᱚ ᱵᱚᱨ ᱥᱚᱢᱚᱭ ᱜᱮ ᱪᱟᱥᱟ ᱟᱨ ᱵᱟᱫᱽ ᱵᱟᱹᱠᱤ ᱫᱚ ᱚᱱᱟ ᱥᱤᱛᱩᱝ ᱫᱤᱱ ᱫᱚ ᱫᱟᱜ ᱵᱮᱜᱚᱨ ᱛᱮ ᱵᱟᱠᱚ ᱪᱟᱥ ᱫᱟᱲᱮᱭᱟᱜᱼᱟ ᱢᱟᱱᱮ ᱟᱹᱰᱤ
ᱟᱹᱰᱤ ᱥᱚᱢᱚᱥᱥᱟ ᱟᱫᱚ ᱵᱚᱞᱮ ᱱᱚᱜᱼᱚᱭ ᱱᱤᱭᱟᱹᱵᱟᱨ ᱡᱩᱫᱤ ᱵᱟᱭ ᱪᱟᱥ ᱛᱤᱭᱳᱟᱹᱜ ᱞᱮᱫ ᱠᱷᱟᱱᱡ ᱫᱚ ᱟᱨ ᱥᱮ ᱟᱠᱟᱞ ᱠᱮᱫ ᱠᱷᱡ ᱦᱚᱸ ᱵᱟᱭ ᱡᱩᱫᱤ ᱦᱟᱜ ᱫᱟᱜ ᱠᱮᱫ ᱠᱷᱟᱡ ᱛᱟᱦᱮ ᱫᱚᱠᱚ ᱢᱮᱱᱟ ᱵᱚᱞᱮ ᱱᱤᱭᱟᱹ ᱵᱟᱨ ᱫᱚ ᱟᱞᱮᱫ ᱫᱚ ᱟᱠᱟ ᱟᱠᱟᱠᱟᱞ ᱠᱮᱫᱟ ᱟᱞᱮ ᱫᱚ ᱠᱷᱚᱨᱟ ᱱᱤᱭᱟᱹ ᱵᱟᱨ ᱫᱚ
ᱦᱮᱸ ᱩᱱᱠᱩ ᱥᱮᱫ ᱫᱚ ᱟᱫᱚ ᱦᱮᱸ
ᱟᱫᱚ ᱟᱞᱮ ᱱᱚᱛᱮ ᱫᱚ ᱵᱚᱞᱮ ᱚᱱᱟᱤᱭᱮ ᱠᱷᱩᱵ ᱮᱠ ᱢᱟᱚᱛᱷᱟᱵᱟ ᱫᱚ ᱵᱟᱹᱱᱩᱜᱼᱟ ᱡᱮ ᱵᱚᱞᱮ ᱱᱤᱭᱟᱹ ᱵᱟᱹᱨᱥᱟᱹ ᱦᱩᱲᱩ ᱵᱟᱹᱧ ᱛᱤᱭᱟᱹᱜ ᱞᱮᱫ ᱛᱮᱫᱚ ᱵᱟᱝ ᱪᱤᱠᱟᱹᱜᱼᱟ ᱟᱨᱦᱚᱸ ᱟᱨᱚ ᱛᱟᱞᱟᱨᱮ ᱦᱩᱲᱩ ᱨᱮ ᱨᱚᱦᱚᱭ ᱵᱟᱨ ᱡᱚ ᱵᱟᱨ ᱫᱚᱢ ᱞᱮ ᱨᱚᱦᱚᱭ ᱫᱟ ᱛᱚ ᱚᱱᱟ ᱚᱱᱟ ᱠᱷᱟᱹᱛᱤᱨ ᱛᱮ ᱠᱷᱩᱵ ᱮᱠᱴᱟ ᱚᱱᱟ ᱠᱚᱨᱮᱱᱟᱜ ᱴᱟᱱᱟᱴᱤᱯᱟᱹ ᱫᱚ ᱵᱟᱹᱱᱩᱜ-ᱟ ᱥᱮ ᱡᱮᱱᱤᱜ ᱪᱤᱱᱛᱟᱹ ᱵᱷᱟᱵᱽᱱᱟ ᱦᱚᱸ ᱵᱚᱞᱮ ᱵᱟᱹᱱᱩᱜ-ᱟ᱾
ᱟᱸᱪᱪᱷᱟ ᱦᱮᱸ ᱮᱫᱚᱢ ᱚᱱᱠᱟ ᱜᱮ ᱟᱞᱮ ᱥᱮ ᱦᱚᱸ ᱚᱱᱟ ᱥᱚᱢᱚᱥᱥᱟ ᱵᱟᱹᱱᱩᱜ-ᱟ ᱫᱟᱜ ᱨᱮᱭᱟᱜ ᱡᱚᱠᱷᱚᱱ ᱛᱚᱠᱷᱚᱱ ᱫᱟᱜ ᱫᱚᱨᱠᱟᱨᱟᱢᱟ ᱡᱚᱠᱷᱚᱱ ᱛᱚᱠᱷᱚᱱ ᱜᱮᱢ ᱮᱢ ᱫᱟᱲᱮᱭᱟᱜ-ᱟ᱾ ᱡᱟᱦᱟᱱᱟᱜ ᱜᱮᱢ ᱪᱟᱥ ᱫᱟᱲᱮᱭᱟᱜᱼᱟ ᱦᱚᱸ ᱚᱱᱚ ᱥᱚᱢᱚᱥᱥᱟ ᱵᱟᱹᱱᱩᱜ-ᱟ᱾ ᱩᱯ ᱚᱦᱚᱸ
ᱟᱪᱪᱷᱟ ᱚᱱᱟ ᱢᱟ ᱚᱱᱠᱟ ᱭᱮᱱ ᱟᱨ ᱯᱷᱚᱞ ᱰᱚᱞ ᱞᱮᱠᱟ ᱛᱮ ᱫᱚ ᱱᱤᱛᱚᱜ ᱫᱚ ᱫᱟᱨᱤ ᱱᱟᱹᱲᱤ ᱠᱩᱨᱮ ᱫᱚ ᱪᱮᱫ ᱠᱩ ᱡᱚ
ᱩᱸᱫᱽ ᱫᱟᱨᱮ ᱱᱟᱜ ᱦᱳᱭ ᱦᱤᱛᱚᱜ ᱫᱚ ᱚᱱᱟ ᱜᱮ ᱚ ᱱᱤᱛᱚᱜ ᱦᱟᱸᱜ ᱩᱞ ᱥᱤᱡᱤᱱ ᱠᱟᱱᱟ ᱦᱮᱸᱥᱮ ᱩᱞ ᱞᱤᱪᱩ ᱚᱱᱟ ᱠᱚ ᱜᱮ ᱦᱟᱸᱜ ᱦᱤᱛᱚᱜ ᱫᱚ ᱢᱤᱱᱟᱜ-ᱟ ᱩᱞ ᱞᱤᱪᱩ ᱠᱩᱡ ᱡᱚ ᱵᱟᱲᱟ ᱠᱟᱱᱟ ᱦᱟᱸᱜ ᱟᱸ ᱚᱱᱟ ᱜᱮ ᱡᱚᱢ ᱵᱟᱲᱟᱭ ᱦᱩᱭᱩᱜ ᱠᱟᱱᱟ ᱠᱷᱟᱱᱴᱟᱲ ᱠᱩ
ᱠᱟᱱᱴᱟᱲ ᱠᱩ ᱦᱮᱸ ᱟᱪᱪᱷᱟ ᱟᱯᱮ ᱚᱱᱛᱮ ᱫᱚ ᱠᱟᱱᱴᱷᱟᱲ ᱨᱮᱱᱟᱜ ᱡᱟᱦᱟᱸ ᱟᱢᱵᱟ ᱵᱟᱹᱥᱤ ᱥᱤ ᱥᱮ ᱪᱮᱫ ᱟᱢᱵᱟ ᱥᱮ ᱪᱮᱫ ᱛᱮ ᱠᱚ ᱢᱮᱛᱟᱜ-ᱟ ᱟᱢᱵᱟᱵᱩᱛᱤ ᱦᱳᱭ ᱳᱭ ᱦᱳᱭ ᱟᱞᱮ ᱱᱚᱜ ᱛᱮ ᱢᱟ ᱵᱟᱝ ᱦᱩᱭ ᱵᱟᱲᱟᱜ- ᱟ ᱱᱟᱦᱟᱸᱜ ᱟᱢᱵᱟᱵᱩᱛᱤ ᱠᱩᱢᱟ ᱟᱫᱚ ᱟᱫᱚ ᱠᱟᱱᱴᱷᱟᱲ ᱦᱚᱸ ᱟᱞᱮ ᱞᱮ ᱡᱚᱢ ᱜᱤᱭᱟ ᱡᱚᱢ ᱫᱚ ᱚᱛᱮᱜ ᱦᱩᱭ ᱵᱟᱲ ᱜᱤᱭᱟ ᱚᱠᱚᱭ ᱫᱚ ᱠᱤᱨᱤᱧ ᱛᱮ ᱚᱠᱚᱭ ᱫᱚ ᱫᱟᱨᱤ ᱠᱚᱨᱮ ᱡᱚ ᱣᱟᱠᱟᱱᱟ ᱟᱫᱚ ᱟᱞᱮ ᱥᱮᱜ ᱫᱚ ᱱᱩᱜ-ᱠᱟ ᱤᱭᱟᱹ ᱠᱟᱛᱮᱜ ᱫᱚ ᱦᱟᱸᱜ ᱵᱚᱞᱮ ᱵᱟᱝ ᱵᱚᱞᱮ ᱢᱤᱫ ᱥᱚᱸᱜᱮ ᱛᱮ ᱚᱱᱟ ᱟᱢᱵᱟᱵᱩᱛᱤ ᱥᱮ ᱠᱤᱪ ᱠᱤᱪᱷᱩ ᱴᱟ ᱢᱟᱱᱟᱣ ᱠᱟᱛᱮᱫ ᱵᱩᱱ ᱡᱚᱢᱟ ᱚᱱᱠᱟ ᱫᱚ ᱵᱟᱝ ᱟ ᱠᱷᱟᱡ ᱡᱟᱦᱟᱸ ᱛᱟᱭᱱᱚᱢ ᱡᱟᱦᱟᱸᱭ ᱜᱤᱭ ᱧᱟᱢ ᱫᱟᱭ ᱡᱚᱢ ᱫᱟᱭ᱾ ᱚᱱᱮ ᱚᱱᱠᱟ ᱠᱩᱞᱟᱹᱣ ᱱᱟ ᱡᱚᱢ ᱠᱤᱫᱟᱭ ᱟᱨ ᱟᱯ ᱟᱯᱮ ᱚᱱᱟ ᱠᱤᱪᱩ ᱡᱟᱭᱜᱟ ᱨᱮᱧ ᱟᱸᱡᱚᱢ ᱠᱤᱫᱟ ᱟᱹᱰᱤ ᱨᱟᱹᱥᱠᱟᱹ ᱠᱟᱛᱷᱟ ᱡᱮ ᱢᱤᱫ ᱥᱚᱸᱜᱮ ᱛᱮ ᱡᱚᱛᱚ ᱦᱚᱲ ᱡᱚᱢ ᱫᱚ ᱱᱟᱦᱟᱸᱜ ᱢᱩ
ᱦᱮᱸ ᱱᱚᱱᱰᱮ ᱟᱞᱮ ᱥᱮᱱ ᱦᱚᱸ ᱱᱚᱝᱠᱟ ᱜᱮ ᱟ ᱟᱨ ᱟᱥᱟᱲᱨᱮ ᱞᱮᱸ ᱯᱩᱡᱟᱹ ᱚᱱᱟ ᱠᱚ ᱦᱟᱸᱜ ᱵᱚᱸᱜᱟ ᱵᱩᱨᱩ ᱠᱩ ᱦᱩᱭᱩᱜ-ᱟ ᱦᱟᱸᱜ ᱩᱱ ᱥᱩᱢᱩᱭ ᱦᱞᱳᱜ ᱫᱚ ᱟᱫᱚ ᱫᱚ ᱦᱟᱸᱜ ᱚᱱᱠᱟ ᱫᱚ ᱟᱞᱮ ᱱᱚᱝᱠᱟ ᱱᱟᱠᱷᱨᱟ ᱟᱦᱟᱸᱫᱟ ᱚᱱᱠᱟ ᱵᱚᱸᱜᱟ ᱵᱩᱨᱩ ᱠᱚ ᱫᱚ ᱦᱟᱸ ᱵᱟᱝ ᱦᱩᱭᱩᱜ ᱜᱤᱭᱟ ᱡᱚᱥᱴᱟ ᱩᱢ ᱩᱱ ᱫᱤᱱ ᱦᱤᱞᱳᱜ ᱫᱚ ᱦᱟᱸᱜ ᱡᱚᱢ ᱦᱩᱭᱩᱜ-ᱟ ᱠᱷᱟᱱᱴᱟᱲ ᱠᱚ ᱩᱞ ᱠᱚ ᱤᱭᱟᱹ ᱠᱩ ᱡᱟᱦᱟᱸ ᱫᱚ ᱯᱷᱚᱞ ᱰᱚᱞ ᱡᱤᱱᱤᱥ ᱡᱟᱦᱟᱸ ᱫᱚ ᱦᱩᱸ ᱚᱱᱟ ᱠᱩ ᱩᱱᱟᱹᱜ ᱠᱚ ᱫᱚ ᱡᱚᱢ ᱦᱩᱭᱩᱜ-ᱟ ᱵᱟᱥ ᱟᱫᱚ ᱚᱱᱟ ᱜᱮ
ᱟᱪᱪᱷᱟ ᱟᱯᱮ ᱚᱱᱟ ᱱᱟᱠᱷᱟ ᱫᱚ ᱛᱟᱞᱤ ᱠᱚ ᱫᱚ ᱱᱟᱦᱟᱸᱜ ᱦᱩᱭᱩᱜ ᱠᱟᱱᱟ ᱥᱮ? ᱵᱟᱝ
ᱦᱮᱸ ᱛᱟᱞᱤ ᱠᱩ ᱠᱚ ᱦᱚᱭ ᱡᱚ ᱵᱟᱲᱟ ᱜᱮ ᱟᱹᱰᱤ ᱜᱟᱱ ᱛᱟᱞᱤ ᱫᱟᱨᱮ ᱠᱩ ᱦᱮᱸ ᱥᱮ ᱠᱷᱤᱡᱩ ᱫᱟᱨᱤ ᱠᱚ
ᱚᱸ ᱱᱤᱛ ᱱᱟᱠᱷᱟ ᱢᱟ ᱱᱟᱦᱟᱜ ᱟᱞᱮ ᱢᱟ ᱛᱟᱞᱤ ᱢᱟ ᱡᱮᱴᱟ ᱟᱨ ᱠᱤ ᱠᱷᱤᱪᱟᱹ ᱠᱷᱤᱪᱟᱹ ᱧᱚᱜ ᱜᱤᱭᱟ ᱛᱟᱹᱲᱠᱩᱲ ᱞᱮᱠᱟ ᱛᱮ ᱞᱮ ᱡᱚᱢ ᱵᱟᱲᱟᱭ ᱫᱟ ᱛᱟᱞᱤ ᱜᱮᱫ ᱧᱩᱨᱟᱹ ᱟᱹ ᱠᱟᱛᱮ ᱚᱸᱻ ᱚᱱᱟ ᱵᱷᱤᱛᱤᱨ ᱨᱮ ᱡᱟᱦᱟᱸ ᱱᱟᱜ ᱛᱟᱦᱮᱱᱟ ᱵᱮᱨᱮᱞ ᱵᱮᱨᱮᱞ ᱧᱚᱜ ᱟᱨ ᱛᱟᱹᱨᱯᱩᱲ ᱯᱚᱨ ᱫᱚ ᱱᱟᱦᱟᱸᱜ ᱟᱨ ᱠᱤᱪᱷᱩ ᱫᱤᱱ ᱯᱚᱨ ᱫᱚ ᱵᱤᱞᱤᱜ-ᱟ ᱵᱤᱞᱤ ᱞᱮᱱ ᱠᱷᱟᱡ ᱫᱚ ᱦᱟᱸᱜ ᱵᱤᱞᱤ ᱠᱮᱛᱮᱥ ᱥᱮᱨᱮ ᱡᱚᱢ ᱠᱩ ᱟᱨ ᱚᱱᱟ ᱛᱟᱭᱚᱢ ᱫᱚ ᱱᱟᱦᱟᱸᱜ ᱟᱨ ᱦᱚᱸ ᱞᱮ ᱡᱚᱢᱟ ᱯᱚᱴᱠᱚᱡ ᱞᱮᱠᱟ ᱛᱮ ᱟᱫᱚ ᱱᱚᱝᱠᱟ ᱜᱮ ᱟᱯᱮ ᱠᱚ ᱦᱚᱸ ᱯᱮ ᱡᱚᱢ ᱵᱟᱲᱟᱭᱟ
ᱦᱮᱸ ᱡᱚᱢ ᱵᱟᱲᱟᱭ ᱜᱮ ᱦᱚᱸ ᱚᱱᱠᱟ ᱜᱮᱛᱚ ᱡᱚ ᱚᱣ ᱛᱟᱞᱤ ᱫᱚ ᱵᱟᱨ ᱯᱮ ᱨᱚᱠᱚᱢ ᱠᱟᱛᱮ ᱡᱷᱚᱢᱚᱜ ᱟᱥᱮ ᱦᱟᱱᱮ ᱵᱤᱞᱤ ᱠᱟᱛᱮ
ᱦᱮᱸ ᱟᱨᱦᱚᱸ ᱟᱞᱮ ᱱᱚᱛᱮ ᱠᱤᱪᱷᱩ ᱦᱚᱲ ᱢᱮᱱᱟᱜ ᱞᱮᱭᱟ ᱦᱟᱸᱜ ᱛᱟᱞᱤ ᱨᱮᱱᱟᱜ ᱫᱚ ᱵᱚᱲᱟ ᱠᱚᱞᱮ ᱵᱮᱱᱟᱣᱟ ᱯᱤᱴᱷᱟᱹ
ᱚᱸ ᱴᱷᱮᱭᱟ ᱚᱱᱠᱟ ᱜᱮ ᱚᱱᱠᱟ ᱜᱮ ᱚᱱᱠᱟ ‌ᱜᱮ ᱟᱹᱰᱤ ᱨᱚᱠᱚᱢᱟᱜ ᱤᱥᱤᱱ ᱦᱩᱭᱩᱜ-ᱟ ᱱᱚᱛᱮ ᱫᱚ
ᱥᱮᱢ ᱥᱮᱢ‌ ᱱᱟᱠᱷᱟ
ᱦᱮᱸ ᱦᱮᱸ ᱦᱮᱸ ᱥᱮᱢ ᱜᱮ ᱥᱮᱢ ᱜᱮ
ᱟᱹᱰᱤ ᱟᱭᱢᱟ ᱦᱚᱲ ᱟᱹᱰᱤ ᱥᱟᱺᱜᱤᱧ ᱥᱟᱺᱜᱤᱧ ᱠᱚᱨᱮ ᱥᱚᱸᱜᱮ ᱟᱞᱟᱯ ᱪᱟᱹᱨᱤᱛᱟ ᱨᱮ ᱱᱚᱣᱟ ᱤᱭᱟᱹ ᱨᱮᱜᱮ ᱦᱟᱸᱜ ᱤᱧ ᱵᱩᱡᱷᱟᱹᱣ ᱵᱟᱲᱟ ᱠᱮᱫᱟ ᱟᱹᱰᱤ ᱡᱚᱛᱚ ᱡᱟᱭᱜᱟ ᱨᱮᱫᱚ ᱵᱟᱹᱱᱩᱜ-ᱟ ᱦᱟᱸᱜ ᱱᱩᱝᱠᱟ ᱫᱚ
ᱵᱟᱝ ᱢᱟᱱᱮ ᱩᱱᱟᱹᱜ ᱵᱟᱝ ᱠᱚ ᱵᱟᱲᱟᱭᱟ ᱦᱟᱸᱜ ᱱᱤᱭᱟᱹ ᱠᱚ ᱫᱚ ᱱᱤᱭᱟᱹ ᱛᱮᱦᱚᱸ ᱱᱚᱝᱠᱟ ᱤᱥᱤᱱᱚᱜ-ᱟᱡ ᱱᱤᱭᱟᱹ ᱛᱮᱦᱚᱸ ᱦᱟᱱᱟ ᱤᱭᱟᱹ ᱠᱚ ᱤᱥᱤᱱᱟ ᱢᱮᱱᱛᱮ ᱯᱤᱴᱷᱟᱹ ᱠᱩ ᱤᱥᱤᱱᱟ ᱢᱮᱱᱛᱮ ᱦᱮᱸ ᱛᱟᱨᱯᱚᱨᱮ ᱦᱟᱱᱟ ᱵᱚᱲᱟ ᱛᱚ ᱚᱱᱟ ᱠᱚᱫᱚ ᱵᱟᱠᱚ ᱵᱟᱲᱟᱭᱟ
ᱩᱸᱻ ᱩᱸ ᱩᱞ ᱦᱚᱸ ᱡᱮᱢᱚᱱ ᱟᱞᱮ ᱱᱚᱛᱮ ᱫᱚ ᱩᱞ ᱟᱜ ᱠᱤᱪᱷᱩ ᱚᱵᱚᱥᱛᱛᱟ ᱨᱮ ᱛᱟᱦᱮᱱ ᱠᱷᱟᱱ ᱯᱟᱹᱦᱤᱞ ᱯᱟᱹᱦᱤᱞ ᱫᱚ ᱱᱚᱜᱼᱚ ᱱᱚᱝᱠᱟ ᱠᱟᱭᱟᱞᱮ ᱡᱮ ᱵᱷᱟᱡᱟ ᱵᱟᱲᱟ ᱠᱟᱛᱮ ᱢᱟᱠᱚ ᱡᱚᱢ ᱜᱮᱭᱟ ᱢᱟᱠᱷᱟ ᱠᱟᱛᱮᱮᱫ ᱵᱩᱞᱩᱝ ᱤᱭᱟᱹ ᱢᱟᱹᱨᱤᱪ ᱫᱤᱭᱮ ᱢᱚᱥᱞᱟ ᱫᱤᱭᱮ ᱚᱱᱠᱟᱛᱮ ᱢᱟᱞᱮ ᱡᱚᱢ ᱜᱮᱭᱟ ᱟᱨᱦᱚᱸ ᱵᱤᱞᱤ ᱟᱭ ᱢᱟᱱᱟᱜ ᱠᱷᱟᱹᱡᱟᱹᱲᱤ ᱠᱚ ᱥᱚᱸᱜᱮ ᱵᱤᱞᱤ ᱠᱟᱛᱮ ᱡᱚᱢ ᱦᱩᱭᱩᱜᱼᱟ ᱟᱨ ᱥᱮ ᱱᱚᱝᱠᱟ ᱵᱮᱨᱮᱞ ᱨᱮ ᱩᱞ ᱢᱮᱱᱟᱜ ᱠᱷᱟ ᱫᱚ ᱜᱮᱫ ᱠᱟᱛᱮ ᱚᱱᱟᱠᱚ ᱫᱚ ᱟᱢᱥᱤ ᱡᱟᱦᱟᱸ ᱫᱚ ᱥᱩᱠᱷᱟᱹᱣᱟᱞᱮ ᱜᱮᱫ ᱠᱟᱛᱮ ᱪᱤᱨᱟᱹ ᱠᱟᱛᱮ ᱥᱤᱛᱩᱝ ᱨᱮᱞᱮ ᱨᱚᱦᱚᱲᱟ ᱟᱨ ᱢᱤᱫᱴᱮᱡ ᱯᱚᱫᱚᱛᱤ ᱢᱮᱱᱟᱜᱼᱟ ᱟᱪᱟᱨ ᱠᱚᱦᱚᱸ ᱞᱮᱮ ᱵᱮᱱᱟᱣ ᱵᱟᱲᱟᱭ ᱜᱮᱭᱟ ᱚᱱᱮ ᱚᱱᱠᱟ ᱠᱟᱛᱮᱫ
ᱦᱮᱸ ᱦᱮᱸ ᱦᱳᱭ ᱚᱱᱟ ᱟᱪᱟᱨ ᱦᱮᱸ ᱚᱱᱠᱟ ᱟᱪᱟᱨ ᱠᱚ ᱚᱱᱟ ᱟᱪᱟᱨ ᱠᱚ ᱦᱳᱭ ᱵᱮᱱᱟᱣ ᱦᱩᱭᱩᱜᱼᱟ ᱡᱚᱢ ᱨᱮᱦᱚᱸ ᱵᱷᱟᱜᱮ ᱜᱮ ᱵᱩᱡᱷᱟᱹᱜ ᱟᱛᱚ
ᱦᱩᱸ ᱦᱩᱸ ᱟᱰᱤ ᱫᱮᱥᱤ ᱵᱤᱞ ᱜᱮ ᱵᱩᱡᱣᱟ ᱵᱩᱡᱷᱟᱹᱟ ᱯᱟᱞᱮ
ᱦᱮᱸ
ᱟᱨ ᱱᱚᱝᱠᱟ ᱫᱟᱨᱮ ᱞᱮᱠᱟ ᱛᱮᱫᱚ ᱟᱯᱮ ᱚᱱᱟ ᱠᱚ ᱟᱠᱠᱷᱟ ᱨᱮᱫᱚ ᱪᱮᱫ ᱠᱚ ᱫᱟᱨᱮ ᱧᱮᱞᱚᱜᱼᱟ ᱱᱟᱦᱟᱜ ᱟᱞᱮ ᱱᱚᱛᱮ ᱛᱟᱞᱮ ᱫᱟᱨᱮ ᱠᱷᱤᱡᱩᱨ ᱫᱟᱨᱮ ᱩᱞ ᱫᱟᱨᱮ ᱢᱟᱫ ᱫᱟᱨᱮ ᱠᱚ ᱱᱚᱣᱟ ᱠᱚᱜᱮ ᱢᱮᱱᱟᱜᱼᱟ ᱱᱟᱦᱟᱜᱟᱱᱮ ᱢᱟᱛᱠᱚᱢ ᱫᱟᱨᱮ ᱫᱚ ᱢᱮᱱᱟᱜ ᱜᱮᱭᱟ ᱟᱹᱰᱤ ᱛᱷᱚᱲᱟ ᱢᱮᱱᱟᱜᱼᱟ ᱥᱮ ᱱᱚᱝᱠᱟ ᱡᱟᱦᱟᱸ ᱫᱚ ᱪᱮᱫ ᱠᱚᱠᱚ ᱢᱮᱛᱟᱜᱼᱟ ᱥᱟᱠᱟᱢ ᱠᱚ ᱵᱟᱠᱚ ᱵᱮᱱᱟᱜᱼᱟ ᱯᱟᱛᱲᱟ ᱠᱚ ᱵᱟᱠᱚ ᱵᱮᱱᱟ ᱚᱱᱟ ᱠᱚᱫᱚ
ᱦᱳᱭ ᱥᱟᱨᱡᱚᱢ ᱫᱟᱨᱮ
ᱥᱟᱨᱡᱚᱢ ᱫᱟᱨᱮ ᱚᱱᱟ ᱠᱚᱫᱚ ᱮᱠᱫᱚᱢ ᱵᱟᱹᱱᱩᱜᱼᱟ ᱧᱮᱞ ᱧᱚᱝᱚᱜᱼᱟ ᱥᱟᱯ
ᱥᱟᱨᱡᱚᱢ ᱫᱟᱨᱮ ᱫᱚᱚ ᱵᱟᱹᱱᱩᱜᱼᱟ ᱢᱟᱱᱮ ᱢᱤᱫ ᱵᱟᱨ ᱜᱮ ᱢᱤᱫ ᱱᱚᱝᱠᱟ ᱟᱨ ᱟᱫᱚ ᱵᱟᱹᱱᱩᱜᱼᱟ ᱮᱫᱚᱢ ᱢᱟᱱᱮ ᱢᱤᱫ ᱵᱟᱨᱭᱟ ᱚᱱᱟ ᱠᱚᱨᱮ ᱜᱮ ᱟᱨ ᱡᱨ ᱠᱚᱨᱮ ᱜᱮᱢ ᱧᱮᱞ ᱧᱟᱢᱟ ᱦᱮᱸ ᱟᱨ ᱵᱟᱝᱠᱷᱟᱱ ᱫᱚ ᱟᱵᱚ ᱢᱟᱱᱮ ᱟᱥᱚᱞ ᱥᱟᱨᱡᱚᱢ ᱫᱟᱨᱮ ᱫᱚ ᱰᱷᱨ ᱠᱚᱨᱮ ᱫᱚ ᱮᱠᱟᱞ ᱞᱟᱹᱠᱛᱤ ᱜᱮ ᱥᱟᱱᱛᱟᱲ ᱠᱚᱣᱟᱜ ᱡᱟᱦᱟᱸ ᱚᱱᱟ ᱫᱚ ᱢᱟᱡᱷᱤ ᱛᱷᱟᱱ ᱨᱮ ᱥᱮ ᱡᱟᱦᱮᱨ ᱨᱮ ᱚᱱᱟ ᱫᱚ ᱥᱟᱨᱡᱚᱢ ᱫᱟᱨᱮ ᱫᱚ ᱵᱚᱸᱜᱟ ᱞᱮᱠᱟᱱ ᱤᱭᱟᱹ ᱫᱟᱨᱮ ᱠᱟᱱ ᱛᱟᱵᱚᱱᱟ ᱛᱚ
ᱦᱚᱸ ᱦᱚᱸ
ᱟᱫᱚ ᱚᱱᱟ ᱫᱚ ᱛᱟᱦᱮᱸ ᱫᱚᱨᱠᱟᱨ ᱚᱱᱟ ᱠᱚᱨᱮ ᱫᱚ ᱟᱫᱚ ᱚᱱᱟ ᱚᱱᱠᱟ ᱞᱮᱠᱟ ᱫᱚ ᱧᱮᱞ ᱵᱟᱲᱟ ᱦᱩᱭ ᱟᱠᱟᱱᱟ ᱟᱞᱮ ᱥᱠᱟᱨ ᱵᱟᱝᱠᱷᱟᱱ ᱫᱚ ᱚᱱᱠᱟ ᱤᱭᱟᱹ ᱫᱚ ᱵᱟᱹᱱᱩᱜᱼᱟ ᱦᱚᱱᱮ ᱢᱤᱫᱠᱷᱟᱧ ᱪᱟᱞᱟᱣ ᱞᱮᱱᱟ ᱚᱱᱛᱮ ᱫᱚ ᱜᱚᱴᱟ ᱜᱮ ᱥᱟᱨ ᱡᱢᱚᱱ ᱵᱤᱨ ᱵᱤᱨ ᱜᱮ ᱵᱤᱨ ᱠᱟᱱᱟᱭ ᱥᱟᱨᱡᱚᱢ ᱫᱟᱨᱮ
ᱟᱨ ᱚᱱᱟ ᱱᱟᱠᱷᱟ ᱨᱮᱱ ᱦᱚᱲ ᱫᱚ ᱡᱟᱹᱱᱤᱡ ᱚᱱᱟ ᱥᱟᱨᱡᱚᱢ ᱫᱟᱨᱮ ᱥᱟᱠᱟᱢ ᱠᱚ ᱜᱚᱫ ᱠᱟᱛᱮᱛ ᱜᱮ ᱦᱟᱸᱜ ᱡᱤᱵᱚᱱ ᱠᱚ ᱠᱷᱟᱸᱰᱟᱣᱟ ᱛᱟᱹᱨᱤ ᱠᱚ ᱵᱮᱱᱟᱣ ᱥᱮ ᱮᱢᱟᱱ ᱛᱮᱭᱟᱜ ᱪᱩᱴᱤ ᱥᱟᱠᱟᱢ ᱠᱚ ᱵᱮᱱᱟᱣ ᱵᱟᱝ ᱟ ᱜᱮ
ᱦᱚᱭ ᱦᱳᱭ ᱟᱨ ᱚᱱᱟ ᱥᱟᱨᱡᱚᱢ ᱫᱟᱨᱮᱮ ᱱᱟᱦ ᱯᱤᱴᱷᱟᱹ ᱦᱟᱜ ᱡᱚᱢ ᱵᱟᱲᱟ ᱠᱟᱫᱟ ᱵᱟᱹᱧ ᱵᱟᱰᱟᱭᱟ ᱠᱤᱱᱛᱩ ᱤᱧ ᱡᱚᱢ ᱵᱟᱲᱟ ᱠᱟᱹᱫᱟᱹᱧ ᱥᱟᱨᱡᱚᱢ ᱫᱟᱨᱮ ᱥᱟᱠᱟᱢ ᱨᱮᱭᱟᱜ ᱡᱟᱦᱟᱸ
ᱟᱪᱪᱷᱟ ᱥᱟᱨᱡᱚᱢ ᱫᱟᱨᱮ ᱥᱟᱠᱟᱢ ᱨᱮ ᱡᱟᱦᱟᱸ ᱫᱚᱠᱚ ᱤᱭᱟᱹ ᱯᱤᱴᱷᱟᱹ ᱛᱷᱟᱯᱲᱟ ᱯᱤᱴᱷᱟᱹ ᱞᱮᱠᱟ ᱵᱟᱝ ᱜᱮ
ᱦᱳᱭ ᱡᱤᱞ ᱯᱤᱴᱷᱟᱹ ᱡᱟᱦᱟᱸ ᱫᱚ
ᱦᱳᱭ ᱦᱳᱭ ᱡᱤᱞ ᱯᱤᱴᱟᱹ ᱦᱳᱭ ᱴᱷᱤᱠ ᱴᱷᱤᱠ ᱴᱷᱤᱠ
ᱟᱫᱚ ᱚᱱᱟ ᱫᱚ ᱵᱷᱟᱜᱮ ᱟᱹᱰᱤ ᱢᱚᱸᱡᱽ ᱵᱩᱡᱷᱟᱹᱜᱼᱟ᱾
ᱧᱮᱞ ᱫᱩᱧ ᱧᱮᱞ ᱟᱠᱟᱫᱼᱟ ᱯᱟᱞᱮ ᱡᱮ ᱥᱟᱨᱡᱚᱢ ᱫᱟᱨᱮ ᱥᱟᱠᱟᱢ ᱨᱮᱦᱟᱸᱜ ᱡᱟᱦᱟᱸ ᱡᱤᱞ ᱯᱤᱴᱷᱟᱹ ᱠᱚ ᱠᱤᱱᱛᱩ ᱡᱚᱢ ᱫᱚ ᱯᱟᱞᱮ ᱵᱟᱹᱧ ᱡᱚᱢ ᱵᱟᱲᱟᱟᱣ ᱟᱠᱟᱫᱼᱟ ᱧᱮᱞ ᱵᱟᱲᱟᱟᱣ ᱟᱠᱟᱫ ᱟᱹᱧ ᱡᱮ ᱱᱚᱝᱠᱟ ᱡᱚᱢᱟ ᱚᱱᱠᱟ ᱠᱚ ᱡᱚᱢᱟ ᱟᱪᱪᱷᱟ ᱟᱯᱮ ᱚᱱᱛᱮ ᱱᱟᱠᱷᱟ ᱫᱚ ᱥᱩᱠ ᱥᱩᱠᱨᱤ ᱡᱤᱞ ᱫᱚ ᱪᱮᱫ ᱞᱮᱠᱟ ᱯᱮ ᱡᱚᱢᱟ ᱟᱫᱚᱢ ᱡᱟᱭᱜᱟ ᱨᱮᱧ ᱟᱡᱚᱢᱫᱟ ᱥᱩᱠᱨᱤ ᱡᱤᱞ ᱨᱮ ᱨᱟᱯᱟᱜ ᱟᱛᱟ ᱠᱟᱛᱮᱮᱫ ᱦᱚᱸᱠᱚ ᱡᱚᱢ ᱵᱟᱲᱟᱭᱟ
ᱵᱟᱝ ᱨᱟᱯᱟ ᱠᱟᱛᱮᱮᱫ ᱫᱚ ᱵᱟᱝ ᱩᱛᱩ ᱠᱟᱛᱮ ᱜᱮ ᱡᱚᱢ ᱫᱚ ᱩᱛᱩ ᱠᱟᱛᱮ ᱨᱟᱯᱟ ᱠᱟᱛᱮ ᱫᱚ ᱨᱟᱯᱟ ᱠᱟᱛᱮ ᱫᱚ ᱡᱚᱢ ᱫᱚ ᱦᱟᱸᱜ ᱵᱟᱝ
ᱦᱮᱸ ᱟᱹᱰᱤ ᱟᱭᱢᱟ ᱦᱚᱲᱜᱮ ᱡᱟᱦᱟᱸ ᱫᱚ ᱵᱷᱚᱜᱽᱱᱟᱰᱤ ᱱᱟ ᱯᱷᱟ ᱠᱚ ᱪᱟᱞᱟᱣ ᱵᱟᱲᱟᱜ ᱟᱠᱚ ᱞᱟᱹᱭᱟᱚ ᱚᱱᱛᱮ ᱨᱮᱢᱟ ᱵᱚᱞᱮ ᱟᱛᱟ ᱡᱤᱞ ᱟᱹᱰᱤ ᱛᱮᱫ ᱵᱚᱞᱮ ᱥᱤᱵᱤᱞ ᱟᱫᱚ ᱡᱚᱢ ᱵᱟᱲᱟ ᱫᱚ ᱯᱟᱞᱮ ᱵᱟᱝ ᱦᱩᱭ ᱠᱟᱱᱟ ᱟᱸᱡᱚᱢ ᱵᱟᱲᱟ ᱥᱩᱢᱩᱝ ᱜᱤ
ᱦᱮᱸ ᱚ ᱟᱪᱪᱷᱟ ᱢᱟ ᱛᱟᱦᱚᱞᱮ ᱚᱠᱛᱚ ᱦᱩᱭᱮᱱ ᱛᱟᱞᱟᱝ ᱦᱮᱸ ᱴᱷᱤᱠ ᱜᱮᱭᱟ ᱤᱱᱠ ᱜᱮ ᱦᱮᱸ ᱦᱮ ᱴᱷᱤᱠ ᱦᱮᱸ ᱴᱷᱤᱠ ᱜᱮᱭᱟ᱾